ᱦᱮᱞᱳ᱾
ᱚ ᱜᱚᱢᱠᱮ ᱡᱚᱦᱟᱨ ᱜᱮ᱾
ᱡᱚᱦᱟᱨ ᱜᱮ ᱡᱚᱦᱟᱨ ᱜᱮ, ᱥᱟᱹᱜᱩᱱ ᱥᱮᱛᱟᱜ᱾
ᱦᱚᱸ ᱥᱟᱹᱜᱩᱱ ᱥᱮᱛᱟᱜ, ᱨᱚᱲ ᱟᱡᱚᱢᱚᱜ ᱠᱟᱱᱟ?
ᱦᱮᱸ ᱨᱚᱲ ᱫᱚ ᱟᱸᱡᱚᱢᱚᱜ ᱠᱟᱱᱟ ᱠᱟᱹᱴᱤᱡ ᱢᱟᱱᱮ ᱤᱭᱟᱹᱜ ᱠᱟᱱᱟ᱾ ᱢᱟ ᱛᱟᱨᱠᱳᱜ ᱠᱟᱱᱟ ᱠᱟᱹᱴᱤᱡ᱾
ᱱᱟᱥᱮᱱᱟᱜ ᱦᱚᱸ ᱵᱟᱝ᱾
ᱱᱟᱥᱮᱱᱟᱜ ᱦᱮᱸ᱾
ᱚ ᱦᱚᱸ᱾ ᱚᱲᱟᱜ ᱵᱷᱤᱛᱤᱨ ᱨᱮ ᱢᱤᱱᱟᱹᱧ ᱛᱮ ᱯᱟᱪᱮᱫ ᱚᱱᱠᱟ ᱛᱟᱨᱠᱮ ᱧᱚᱜᱚᱜ ᱠᱟᱱᱟ, ᱵᱟᱦᱨᱮ ᱥᱮᱱᱤᱧ ᱚᱰᱚᱠ ᱧᱚᱜ ᱞᱮᱱ ᱜᱮ ᱛᱚᱵᱮ᱾
ᱟᱪᱪᱷᱟ᱾
ᱫᱟᱹᱭ ᱫᱟᱹᱛᱟᱱᱤ ᱯᱷᱟᱨᱪᱟ ᱵᱟᱲᱟ ᱦᱩᱭᱱᱟ, ᱥᱮ ᱵᱟᱝ?
ᱵᱟᱝᱟ ᱟᱹᱨᱤ ᱯᱷᱟᱨᱪᱟ ᱦᱩᱭᱩᱜ-ᱟ ᱱᱚᱜ-ᱚᱭ ᱤᱭᱟᱹ ᱥᱮᱫ ᱵᱚᱞ ᱮᱱᱮᱡ ᱰᱟᱹᱦᱤ ᱥᱮᱫ ᱦᱮᱡ ᱦᱩᱭ ᱠᱟᱱᱟ ᱠᱟᱹᱴᱤᱡ᱾
ᱚ ᱦᱚᱸ ᱥᱮᱛᱟᱜ ᱥᱮᱛᱟᱜ ᱵᱚᱞᱯᱮ ᱮᱱᱮᱡ ᱜᱮᱭᱟ ᱥᱮ ᱪᱮᱫ ᱞᱮᱠᱟ?
ᱵᱟᱝᱟ ᱠᱷᱮᱞ ᱫᱚ ᱟᱝᱟ ᱱᱚᱣᱟ ᱤᱭᱟᱹ ᱫᱟᱹᱲ ᱵᱟᱲᱟ ᱠᱚ ᱠᱟᱹᱴᱤᱡ ᱵᱮᱭᱟᱢ ᱠᱚ, ᱟᱫᱷᱟ ᱜᱷᱚᱱᱴᱟ ᱨᱮᱱᱟᱜ
ᱚᱸ ᱦᱳᱭ ᱦᱳᱭ᱾ ᱱᱚᱛᱮ ᱚᱲᱟᱜ ᱥᱮᱫ ᱨᱮᱜᱮ᱾
ᱟᱪᱪᱷᱟ ᱟᱪᱪᱷᱟ, ᱵᱚᱞ ᱠᱚ ᱮᱱᱮᱡ ᱵᱟᱲᱟ
ᱟᱨ ᱚᱱᱛᱮ ᱫᱟᱜᱮᱜ-ᱟᱭ ᱥᱮ ᱵᱟᱝᱟ? ᱪᱮᱫ ᱞᱮᱠᱟ?
ᱵᱟᱝᱟ ᱫᱚ ᱛᱮᱦᱮᱧ ᱫᱚ ᱦᱟᱸᱜ ᱟᱨᱤ ᱟᱣᱨᱤ ᱫᱟᱜᱟ ᱦᱚᱞᱟ ᱫᱚ ᱠᱟᱹᱴᱤᱡ ᱮ ᱨᱤᱢᱤᱞ ᱨᱤᱢᱤᱞ ᱠᱮᱫ ᱱᱤᱛᱚᱜ ᱠᱷᱟᱹᱴᱤᱡ ᱮ ᱡᱚᱨᱚ ᱵᱟ ᱤᱧ ᱫᱚ ᱵᱟᱭ ᱫᱟᱜ ᱟᱠᱟᱫᱟ, ᱚᱸᱰᱮ?
ᱚᱻ ᱛᱮ ᱦᱚᱸ ᱱᱚᱛᱮ ᱫᱚ ᱧᱤᱫᱟᱹ ᱥᱟᱨᱟᱭ ᱫᱟᱜ ᱟᱠᱟᱫ ᱱᱚᱜ-ᱚᱭ ᱪᱮᱛ ᱚᱱᱠᱟ ᱜᱮ ᱠᱟᱹᱴᱤᱡ ᱠᱷᱚᱨᱪᱟ ᱱᱚᱜ ᱠᱟᱫᱼᱟ
ᱟᱪᱪᱷᱟ ᱟᱪᱷᱟ ᱱᱚᱛᱮᱢᱟ ᱵᱟᱭ ᱫᱟᱞᱟᱜ ᱞᱮᱫᱼᱟ ᱦᱚᱞᱟ ᱧᱤᱫᱟᱹ ᱫᱚ ᱨᱤᱢᱤᱞ ᱠᱟᱜᱼᱟᱭ ᱚ ᱴᱷᱤᱠ
ᱟ ᱛᱟᱞᱮ ᱨᱚᱦᱚᱭ ᱠᱚ ᱦᱩᱭᱩᱜ ᱠᱟᱱᱟ ᱥᱮ? ᱟᱪᱪᱷᱟ᱾ ᱞᱮᱫᱤᱧ ᱨᱚᱦᱚᱭ ᱠᱚ ᱦᱩᱭᱩᱜ ᱠᱟᱱᱟ ᱥᱮ?
ᱨᱚᱦᱚᱭ ᱠᱚᱦᱚᱸ ᱪᱟᱹᱞᱩ ᱵᱟᱲᱟ ᱟᱠᱟᱱ ᱜᱮᱭᱟ ᱚᱠᱚᱭ ᱠᱚᱣᱟᱜ ᱛᱚᱲᱟ ᱥᱮᱬᱟ ᱠᱟᱱᱟ ᱜᱭᱟ᱾
ᱚ ᱟᱪᱪᱷᱟ ᱟᱹᱰᱤ ᱱᱟᱯᱟᱭ ᱟᱨ ᱚᱲᱟᱜ ᱠᱚᱨᱮᱱᱟᱜ ᱫᱚ ᱛᱟᱦᱚᱞᱮ ᱟᱣᱨᱤᱭᱟᱜ-ᱟ?
ᱫᱟᱹᱲ ᱵᱟᱲᱟ ᱥᱮ ᱵᱤ ᱪᱮᱫ ᱵᱤᱱ ᱞᱟᱹᱭᱮᱜᱼᱟ?
ᱜᱚᱢᱠᱮ ᱚ ᱪᱮᱫ ᱮᱢ ᱞᱟᱹᱭ ᱮᱫᱟ ᱜᱚᱢᱠᱮ ᱪᱮᱫ ᱫᱟᱹᱲ ᱵᱟᱲᱟ ᱥᱮ ᱵᱮᱭᱟᱢ?
ᱚᱱᱠᱟ ᱵᱟᱝ ᱵᱟᱝ ᱥᱮᱛᱟᱜ ᱵᱮᱲᱟ ᱫᱟᱹᱲ ᱵᱟᱲᱟ ᱵᱟᱝᱠᱷᱟᱱ ᱵᱮᱭᱟᱢ ᱵᱟᱲᱟ ᱞᱮᱠᱷᱟᱱ ᱦᱚᱲᱢᱚ ᱠᱚ ᱱᱤᱯᱷᱩᱴ ᱫᱷᱟᱨᱟ ᱛᱟᱦᱮᱱᱟ ᱯᱷᱨᱮᱥ ᱫᱷᱟᱨᱟ ᱟᱨ ᱡᱤᱢ ᱨᱮᱻᱪᱟᱞᱟᱣ ᱠᱟᱛᱮ ᱵᱮᱭᱟᱢ ᱚᱯᱮᱠᱠᱷᱟ ᱟᱵᱚ ᱱᱚᱣᱟ ᱯᱷᱟᱸᱠᱟ ᱯᱲᱤᱭᱟ ᱨᱮᱜᱮ ᱫᱟᱹᱲ ᱵᱟᱲᱟ ᱤ ᱵᱮᱭᱟᱢ ᱵᱟᱲᱟ ᱞᱮᱠᱷᱟᱱ ᱫᱚ ᱟᱹᱰᱤ ᱯᱷᱨᱮᱥ ᱫᱷᱟᱨᱟ ᱵᱩᱡᱷᱟᱹᱜᱼᱟ ᱯᱷᱩᱨᱛᱤ ᱫᱷᱟᱨᱟ
ᱦᱮᱸ ᱦᱮᱸ
ᱮᱠᱞᱟ ᱜᱮᱵᱤᱱ ᱥᱮᱱ ᱟᱠᱟᱱᱟ ᱥᱮ ᱟᱨᱦᱚᱸ ᱠᱚᱲᱟ ᱜᱤᱫᱽᱨᱟᱹ ᱠᱚ ᱟᱹᱛᱩ ᱠᱚᱨᱮᱱ
ᱤᱭᱟᱹ ᱦᱩᱭᱩᱜ ᱠᱟᱱᱟ ᱚᱠᱛᱚ ᱠᱚ ᱟᱫᱚ ᱟᱫᱷᱟ ᱦᱩᱭᱩᱜᱼᱟ ᱵᱮᱥᱤ ᱫᱚ ᱵᱟᱝ ᱟᱹᱛᱩ ᱠᱚᱨᱮᱱ ᱫᱚ ᱵᱟᱝᱼᱟ ᱢᱟᱡᱟᱱ ᱥᱮᱫ ᱠᱚ ᱦᱤᱡᱩᱜ ᱜᱮᱭᱟ ᱥᱮᱛᱟᱜ ᱫᱚ ᱠᱚ ᱦᱩᱭᱩᱜᱼᱟ ᱦᱮᱸ
ᱚ ᱦᱚᱸ ᱦᱮᱸ ᱵᱚᱞ ᱮᱱᱮᱡ ᱠᱚ ᱦᱩᱭ ᱵᱟᱲᱟᱜ ᱜᱮᱛᱟᱯᱮᱭᱟ ᱯᱚᱲᱭᱟ ᱨᱮᱫᱚ
ᱢᱟᱡᱷ ᱨᱮ ᱦᱩᱭ ᱞᱮᱱᱟ ᱫᱟᱜ ᱡᱟᱹᱲᱤ ᱠᱷᱟᱹᱛᱤᱨ
ᱚ ᱦᱚᱻ ᱤᱧᱤᱧ ᱞᱟᱹᱭᱮᱫᱼᱟ ᱤᱭᱟᱹᱻ ᱠᱚ ᱦᱩᱭ ᱵᱟᱲᱟᱜ ᱜᱮᱛᱟᱯᱮᱭᱟ ᱵᱚᱞ ᱮᱱᱮᱡ
ᱵᱚᱞ ᱮᱱᱮᱡ ᱠᱚ ᱦᱮᱸ ᱫᱷᱩᱞᱟᱹᱴ ᱦᱩᱭᱩᱜᱼᱟ ᱚᱱᱟ ᱫᱚ ᱤᱭᱟᱹ ᱫᱷᱩᱞᱟᱹᱴ ᱦᱩᱭᱩᱜᱼᱟ ᱚᱱᱟ ᱤᱭᱟᱹᱻ ᱱᱚᱣᱟ ᱠᱟᱹᱞᱤ ᱯᱩᱡᱟᱹ ᱞᱟᱦᱟ ᱦᱮᱡ ᱛᱮ ᱦᱩᱭᱩᱜ ᱜᱮᱭᱟ ᱞᱟᱦᱟ
ᱚ ᱦᱚᱸᱻ ᱚᱱᱟ ᱞᱟᱦᱟᱨᱮ
ᱦᱮᱸ ᱚᱱᱟ ᱞᱟᱦᱟᱨᱮ ᱦᱩᱭᱩᱜᱭᱼᱟ ᱵᱟᱨ ᱢᱟᱦᱟ ᱨᱮᱱᱟᱜ ᱦᱩᱭᱩᱜᱼᱟ
ᱦᱩᱸᱻᱦᱩᱸᱻ ᱤᱱᱟᱹ ᱠᱷᱚᱱᱜᱮ, ᱢᱟᱱᱮ ᱢᱮᱱᱫᱚ ᱥᱚᱦᱨᱟᱭ ᱵᱚᱸᱜᱟ ᱠᱷᱚᱱᱜᱮ ᱫᱷᱩᱞᱟᱹᱟᱹᱲ ᱠᱚᱢᱟ ᱮᱦᱚᱵᱚᱜᱼᱟ ᱡᱟᱛᱨᱟ ᱯᱟᱛᱟ ᱠᱚᱦᱚᱱ ᱠᱚ ᱯᱩᱨᱟᱹᱱᱟᱜ ᱟᱭ ᱨᱚᱡᱚ ᱢᱟᱲᱟᱝ ᱦᱟᱹᱵᱤᱡ
ᱮᱠᱟᱞ ᱜᱮ ᱮᱠᱟᱞ ᱜᱮ, ᱟᱯᱮ ᱯᱲᱤᱭᱟᱹ ᱠᱚ ᱢᱮᱱᱟᱜ ᱜᱮᱭᱟ ᱥᱮ
ᱦᱩᱸ ᱯᱲᱤᱭᱟᱹ ᱠᱚ ᱢᱮᱱᱟᱜ ᱫᱚ ᱢᱮᱱᱟᱜ ᱜᱮᱭᱟ
ᱟᱪᱪᱷᱟ ᱛᱟᱦᱚᱞᱮ ᱫᱷᱩᱞᱟᱹᱴ ᱠᱚ ᱦᱩᱭᱩᱜ ᱜᱮᱭᱟ
ᱦᱚᱸ ᱦᱩᱭ ᱵᱟᱲᱟᱜ ᱜᱮᱭᱟ ᱱᱚᱝᱠᱟ ᱥᱟᱠᱨᱟᱛ ᱥᱚᱢᱚᱭ ᱟᱞᱮ ᱫᱚ ᱡᱟᱦᱟᱸ ᱫᱷᱩᱞᱟᱹᱴ ᱢᱟ ᱵᱟᱠᱚ ᱢᱮᱱᱟ ᱚᱱᱟᱫᱚ ᱤᱭᱟᱹ ᱞᱮᱠᱟᱛᱮ ᱫᱦᱩᱲᱟᱹᱴ ᱫᱚ ᱟᱨ ᱟᱞᱜᱟ ᱴᱟᱭᱤᱢ ᱨᱮ ᱦᱩᱭᱩᱜ ᱛᱟᱞᱮᱭᱟ ᱚᱱᱮ ᱡᱚᱦᱟᱜ ᱡᱟᱝ ᱵᱟᱦᱟ ᱵᱚ ᱟᱹᱛᱩᱭ ᱫᱚ
ᱦᱮᱸ ᱢᱟᱜᱽ ᱵᱚᱸᱜᱟ
ᱦᱳᱭ ᱦᱳᱭ ᱢᱟᱜᱽ ᱵᱚᱸᱜᱟ ᱤᱭᱟᱹ ᱨᱮ ᱚᱱᱟ ᱥᱚᱢᱚᱭ ᱦᱩᱭᱩᱜ ᱛᱟᱞᱮᱭᱟ ᱥᱟᱠᱨᱟᱛ ᱫᱚᱥᱟᱨ ᱛᱮᱥᱟᱨ ᱦᱤᱞᱳᱜ ᱡᱟᱝ ᱵᱟᱦᱟ ᱠᱚ ᱯᱮ ᱢᱮᱞᱟ ᱯᱷᱞᱟᱠ ᱯᱟᱹᱭᱥᱟᱹᱜᱼᱟ ᱤᱱᱟᱹ ᱠᱚᱜᱮ ᱟᱨ ᱫᱷᱩᱞᱟᱹᱴ ᱫᱚ ᱚᱞᱜᱟ ᱴᱟᱭᱤᱢ ᱨᱮ ᱦᱩᱭᱩᱜᱼᱟ ᱱᱟᱣᱟ ᱥᱮᱨᱢᱟ ᱠᱚ ᱢᱟᱱᱟᱣᱟ ᱩᱱ ᱥᱚᱢᱚᱭ ᱦᱩᱭᱩᱜᱼᱟ
ᱟᱪᱪᱷᱟ
ᱟᱞᱮᱥᱮᱱ ᱫᱚ ᱧᱤᱫᱟᱹ ᱥᱟᱨᱮ ᱫᱟᱜ ᱛᱟᱦᱮᱸ ᱛᱟᱯᱚᱨᱮ ᱦᱩᱸ ᱦᱩᱸ ᱢᱮᱱ ᱫᱚ ᱟᱞᱮ ᱫᱚ ᱯᱩᱨᱟᱹ ᱧᱤᱫᱟᱹ ᱥᱟᱨᱟᱭ ᱫᱟᱜ ᱟᱞᱮᱭᱟᱜ ᱱᱤᱛᱚᱜᱜ ᱡᱮ ᱯᱷᱟᱨᱪᱟ ᱧᱚᱜ ᱠᱟᱱᱟ ᱱᱟᱥᱮ ᱱᱟᱜ ᱦᱚᱞᱟ ᱦᱚᱸᱻ ᱤᱧᱻ ᱦᱟᱴ ᱥᱮᱱ ᱤᱧ ᱪᱟᱞᱟᱣ ᱞᱮᱱ ᱛᱟᱦᱮᱸ ᱫᱚ ᱚᱱᱟᱪ ᱠᱟᱹᱤᱧ ᱦᱤᱡᱩᱜ ᱦᱤᱡᱩᱜ ᱛᱮᱜᱮ ᱯᱩᱨᱟᱹ ᱫᱟᱜ ᱪᱮᱫ ᱵᱤᱱ ᱞᱟᱹᱭᱮᱫᱼᱟ
ᱟᱪᱪᱷᱟ
ᱞᱟᱹᱭ ᱞᱤᱧ ᱚᱱᱛᱮ ᱢᱟ ᱟᱹᱰᱤ ᱵᱮᱥ ᱫᱷᱟᱨᱟ ᱫᱟᱜ ᱫᱟᱭ ᱥᱮ?
ᱦᱚᱸ ᱫᱟᱜ ᱫᱚ ᱵᱮᱥ ᱫᱷᱟᱨᱟ ᱜᱮᱭ ᱫᱟᱜᱮ ᱟᱭ᱾ ᱵᱟᱹᱫ ᱠᱚ ᱯᱩᱨᱟᱹ ᱰᱟᱹᱦᱤᱠᱚ ᱯᱩᱨᱟᱹ ᱠᱩᱜ ᱞᱩᱜ- ᱞᱚᱦᱚᱫ ᱟᱠᱟᱜᱼᱟ ᱟᱨ ᱵᱟᱹᱫᱽ ᱠᱚᱨᱮ ᱦᱚᱸ ᱫᱟᱜ ᱛᱤᱸᱜᱩ ᱜᱚᱫ ᱟᱠᱟᱱᱟ᱾